ᱟᱸᱡᱚᱢ ᱮᱫᱟᱢ?
ᱦᱚᱸ ᱟᱡᱚᱢᱚᱜ ᱠᱟᱱᱟ᱾
ᱚ ᱟᱨ ᱫᱟᱜᱽ ᱵᱟᱝ ᱧᱩᱨᱩᱜᱽ ᱠᱟᱱᱟ, ᱚᱱᱛᱮ ᱦᱮᱸ ᱱᱟᱯᱟᱭ ᱜᱮ ᱟᱢ
ᱤᱧ ᱦᱚᱸ ᱱᱟᱯᱟᱭ ᱜᱤ ᱢᱤᱱᱟᱹᱧᱟᱹ ᱫᱟᱜᱽ ᱞᱮ ᱟᱞᱮ ᱫᱚ᱾
ᱟᱨ ᱱᱚᱛᱮ ᱢᱟ ᱱᱚᱛᱮ ᱢᱟ ᱧᱩᱨᱩᱜᱽ ᱚᱸ᱾
ᱥᱤᱛᱩᱝ ᱦᱚᱸ ᱥᱤᱛᱩᱝ ᱟᱞᱮᱠᱟᱱᱟ, ᱫᱟᱜᱽ ᱦᱚᱸ ᱫᱟᱜᱽ ᱮᱫᱟᱭ ᱟᱨ ᱱᱚᱛᱮ ᱠᱟᱹᱢᱤ ᱦᱚᱸ ᱦᱩᱭᱩᱜᱽ ᱠᱟᱱ ᱛᱟᱞᱮᱭᱟ᱾
ᱫᱟᱹᱨᱭᱟᱹ ᱧᱚᱜᱽ ᱫᱟᱹᱨᱭᱟᱹ ᱮᱠᱴᱩ ᱫᱟᱹᱨᱭᱟᱹ ᱧᱚᱜᱽ ᱜᱮ ᱧᱩᱨᱩᱜᱽ ᱠᱟᱱᱟ, ᱧᱩᱨ ᱫᱚ᱾ ᱟᱞᱮ ᱫᱚ ᱚᱞᱮ ᱫᱚᱦᱟᱸ ᱱᱚᱸᱵᱮ ᱦᱟᱸ ᱡᱟᱹᱱᱤ ᱦᱮᱸ ᱡᱟᱹᱯᱩᱫ ᱢᱟ ᱡᱟᱹᱯᱩᱫ ᱫᱤᱱ ᱢᱟ ᱛᱟᱵᱚᱜᱽ ᱠᱟᱱ᱾ ᱱᱮᱥ ᱫᱚ ᱠᱤᱱᱛᱩ ᱢᱤᱫᱽ ᱫᱷᱟᱣ ᱦᱚᱸ ᱚᱱᱠᱟ ᱢᱟᱱᱮ ᱞᱟᱜᱟᱛᱟᱨ ᱢᱟᱱᱮ ᱫᱟᱜᱽ ᱞᱮᱠᱟ ᱫᱚ ᱵᱟᱭ ᱡᱟᱹᱯᱩ ᱡᱟᱹᱯᱩᱫᱽ ᱞᱮᱠᱟ ᱫᱚ ᱵᱟᱭ ᱡᱟᱹᱯᱩᱫᱽ ᱞᱮᱫᱟ ᱦᱮᱸ᱾
ᱵᱟ ᱵᱟ ᱫᱤᱱ ᱠᱟᱞᱚᱢ ᱛᱤᱱ ᱠᱟᱞᱚᱢ ᱯᱮ ᱛᱤᱥ ᱪᱚ ᱦᱮᱸ ᱮᱠᱤ ᱨᱚᱠᱚᱢ ᱥᱤᱧ ᱧᱤᱸᱫᱟᱹ ᱫᱟᱜᱽ ᱠᱮᱫᱟ, ᱮᱠᱤ ᱨᱚᱠᱚᱢ ᱫᱤᱱ ᱠᱟᱞᱚᱢ ᱜᱮ ᱢᱚᱱᱮ ᱦᱳᱭ᱾ ᱮᱠᱫᱚᱢ ᱢᱤᱫ ᱞᱮᱛᱟᱲ ᱜᱮ ᱫᱟᱜᱽ ᱫᱟᱭ ᱛᱟᱨ ᱢᱟᱱᱮ
ᱱᱮᱥ ᱫᱚ ᱦᱟᱜ ᱦᱚᱞᱟ ᱢᱟᱫᱮᱨ ᱵᱟᱨ ᱯᱮ ᱫᱤᱱ ᱚᱱᱮ ᱱᱤᱱᱱᱚ ᱪᱟᱯ ᱠᱮᱟᱭ, ᱥᱩᱫᱩ ᱫᱟᱜ ᱫᱚ ᱵᱟᱭ ᱫᱟᱜ ᱞᱮᱫᱟᱭ ᱥᱩᱫᱩ ᱱᱤᱱᱱᱚ ᱪᱟᱯ
ᱦᱩ, ᱞᱮᱛᱟᱲ ᱜᱮ ᱫᱟᱜ ᱮᱫ ᱛᱟᱦᱮᱱᱟ᱾ ᱢᱟᱱᱮ ᱚᱱᱠᱟ ᱫᱚ ᱟᱫᱚ ᱵᱟᱢ ᱵᱷᱟᱹᱜᱤᱭᱟ, ᱠᱟᱨᱚᱱ ᱦᱟᱥᱟ ᱚᱲᱟᱜ ᱠᱚᱨᱮᱱᱟᱜ ᱠᱷᱩᱛᱤ ᱢᱮᱱᱟᱜᱼᱟ ᱥᱮ
ᱦᱮᱸ, ᱥᱮᱭ ᱠᱷᱚᱛᱤ ᱢᱮᱱᱟᱜ ᱜᱮᱭᱟ᱾
ᱟᱨ ᱮᱠᱫᱚᱢ ᱱᱩᱭ ᱦᱟᱹᱲᱩᱭ ᱨᱟᱱ ᱠᱚ ᱵᱟᱹᱧ ᱧᱮᱞᱮ ᱠᱟᱱ ᱛᱟᱦᱮᱸ ᱦᱮᱸ ᱯᱩᱨᱟᱹ ᱵᱟᱲᱜᱟ ᱮᱫ ᱠᱚ ᱥᱟᱹᱨᱤ ᱜᱮ ᱛᱚ ᱢᱟᱱᱢ ᱵᱟ ᱦᱮᱞᱳ?
ᱢᱤᱫ ᱢᱤᱫᱴᱟᱝ ᱜᱮ
ᱟᱢ ᱛᱷᱤᱢ ᱢᱮᱱᱟ ᱱᱩᱠᱩ ᱡᱩᱫᱤ ᱤᱧ ᱠᱚ ᱟᱠᱠᱨᱚᱢᱚᱱᱤᱧᱟ ᱥᱮ ᱦᱮᱸ
ᱦᱮᱸ᱾
ᱮᱛᱚ ᱢᱮᱱᱟᱜ ᱠᱚᱣᱟ ᱞᱟᱹᱭᱟᱢ ᱠᱟᱱᱟ ᱢᱤᱫᱴᱮᱱ, ᱵᱟᱨᱭᱟ, ᱯᱮᱭᱟ, ᱯᱩᱱᱭᱟ ᱡᱮᱢᱚᱱ ᱮᱢᱚᱱ ᱦᱩᱭᱩᱜ ᱠᱟᱱᱟ᱾ ᱡᱮᱢᱚᱱ ᱤᱧ ᱫᱚ ᱠᱟᱹᱱᱟᱧ ᱤᱭᱟᱹ ᱤᱧ ᱫᱚ ᱠᱟᱱᱤᱧ ᱩᱱᱠᱩ ᱫᱚ ᱜᱩᱱᱰᱷᱟᱹ ᱤᱧ ᱫᱚ ᱦᱤᱨᱚ᱾
ᱟᱢᱫᱚ ᱤᱭᱟᱹ ᱯᱚᱱᱭᱟᱹ ᱢᱮᱱᱟᱜ ᱠᱚᱣᱟ ᱥᱮ ᱛᱤᱱᱟᱹᱜ?
ᱮᱠ, ᱫᱩᱭ, ᱛᱤᱱ, ᱪᱟᱨ, ᱯᱟᱸᱪ, ᱪᱷᱚᱴᱤ ᱢᱮᱱᱟᱜ ᱠᱚᱣᱟ᱾ ᱟᱹᱰᱤ ᱢᱚᱸᱡᱽ ᱫᱟᱨᱮ ᱠᱚᱨᱮ ᱠᱚ ᱫᱮᱡᱽ ᱟᱠᱟᱱᱟ᱾
ᱟᱞᱮ ᱦᱚᱸ ᱟᱞᱮ ᱦᱚᱸᱚᱸ ᱱᱚᱛᱮ ᱦᱚᱞᱟ ᱵᱟᱨ-ᱯᱮ ᱫᱤᱱ ᱞᱟᱦᱟ ᱦᱚᱜᱚᱱᱰᱮ ᱢᱤᱫ ᱫᱤᱱ ᱚᱱᱟ ᱯᱟᱥᱮ ᱟᱹᱛᱩ ᱵᱟᱹᱧ ᱪᱟᱞᱟᱣ ᱞᱮᱱᱟ ᱚᱸᱰᱮ ᱫᱚ ᱮᱱᱦᱤᱞᱳᱜ ᱠᱚᱸᱰᱮ ᱠᱚ ᱦᱮᱡ ᱞᱮᱱᱟ ᱟᱫᱚ ᱚᱸᱰᱮ ᱫᱚ ᱯᱩᱱᱭᱟ ᱠᱚᱫᱚ ᱛᱟᱦᱮᱸ ᱠᱟᱱᱟ᱾ ᱟᱫᱚᱧ ᱯᱟᱥᱮᱡ ᱩᱱᱠᱩ ᱜᱮᱝᱥᱴᱟᱨ ᱠᱚ ᱪᱟᱞᱟᱣ ᱟᱠᱟᱱ?
ᱵᱟᱝ ᱟᱞᱮᱥᱮᱱ ᱫᱚ ᱦᱤᱡᱩᱜ ᱜᱮᱭᱟ ᱞᱮ ᱥᱮᱱ ᱫᱚ ᱛᱮ ᱮᱠᱷᱚᱱ ᱫᱚ ᱦᱤᱡᱩᱜ ᱠᱟᱱᱟ ᱠᱚ ᱮᱠᱷ ᱫᱟᱨᱟᱞᱚᱢ ᱞᱮ ᱜᱮᱭᱟ᱾ ᱟᱞᱱ ᱡᱟᱦᱟᱸ ᱠᱚ ᱡᱮ ᱥᱚᱵᱽᱡᱤ ᱠᱚ ᱨᱚᱦᱚᱭᱮᱫ ᱵᱤᱞᱛᱤ ᱢᱟᱱ ᱠᱚ
ᱦᱩᱸ, ᱦᱩᱸ᱾
ᱩᱱᱠᱩ ᱵᱟᱝ ᱠᱚ ᱦᱩᱭᱪᱚᱼᱟ, ᱠᱚᱥᱮᱫ ᱟᱨ ᱡᱚᱛᱚ ᱵᱟᱸᱫᱟ ᱠᱩᱯᱤ ᱫᱚ ᱵᱟᱝᱠᱚ ᱼᱟ ᱵᱟᱸᱰᱤ
ᱫᱚᱢᱮ ᱠᱚ ᱤᱭᱟᱹ ᱫᱚᱢᱮ ᱠᱚ ᱵᱟᱹᱲᱤᱡ ᱵᱟᱲᱤᱡ ᱫᱚᱦᱚ ᱠᱟᱜᱼᱟ, ᱥᱚᱵᱽᱡᱤ ᱢᱩᱵᱽᱡᱤ᱾ ᱛᱚ ᱮᱠᱷᱚᱱ ᱫᱚ ᱟᱯᱮ ᱥᱮᱫ ᱫᱚ ᱦᱟᱹᱛᱤ ᱦᱚᱸ ᱵᱟᱠᱚ ᱦᱤᱡᱩᱜ ᱠᱟᱱᱟ?
ᱦᱟᱹᱛᱤ ᱦᱮᱡ ᱟᱠᱟᱱᱟ ᱠᱚ, ᱦᱟᱹᱛᱤ ᱯᱮᱭᱟ ᱥᱮ ᱛᱤᱱᱟᱹᱜ ᱠᱚ ᱦᱮᱡ ᱟᱠᱟᱱᱟ ᱠᱚ᱾ ᱟᱫᱚ ᱟᱞᱮ ᱥᱮᱱ ᱫᱚ ᱮᱠᱷᱚᱱ ᱪᱮᱫ ᱞᱮᱠᱟ ᱟᱞᱮ ᱟᱞᱮ ᱵᱤᱨ ᱡᱟᱦᱟ ᱵᱟᱝ ᱢᱮᱱᱟᱜ-ᱟ ᱟᱞᱮ ᱵᱤᱨ ᱨᱮᱫᱚ ᱮᱠᱷᱚᱱ ᱫᱚ ᱰᱨᱮᱱ ᱠᱟᱫᱟ ᱠᱚ ᱛᱚ ᱾
ᱰᱨᱮᱱ ᱠᱟᱫᱟ ᱠᱚ ᱛᱚ ᱱᱚᱸᱰᱮ ᱫᱚ ᱾
ᱦᱮᱸ ᱰᱨᱮᱱ ᱠᱟᱫᱟ ᱠᱚ ᱛᱟᱦᱞᱮ ᱟᱫᱚ ᱵᱟᱝᱠᱚ ᱦᱮᱡ ᱫᱟᱲᱮᱭᱟᱜ ᱠᱟᱱᱟ ᱛᱚ ᱟᱞᱮ ᱡᱟᱦᱟᱸ ᱟᱞᱮ ᱡᱩᱫᱤ ᱡᱟᱦᱟᱸ ᱥᱮᱫ ᱦᱤᱡᱩᱜ ᱠᱟᱱᱟ ᱚᱱᱛᱮ ᱫᱚ ᱵᱟᱝᱠᱚ ᱯᱟᱨᱚᱢ ᱫᱟᱲᱮᱜ ᱠᱟᱱᱟ ᱰᱨᱮᱱ ᱛᱮᱠᱚ ᱮᱥᱮᱫ ᱠᱮᱫᱫᱟ ᱥᱮ ᱾ ᱚᱱᱟ ᱞᱟᱜᱤᱫ ᱜᱮᱛᱚ ᱱᱮᱛᱟᱨ ᱫᱚᱥᱩᱠᱨᱤ ᱦᱚᱸᱛᱚ ᱡᱟᱦᱟ ᱟᱞᱮ ᱥᱮᱱ ᱥᱩᱠᱨᱤ ᱠᱚ ᱦᱮᱡ ᱵᱟᱲᱟᱜ ᱠᱟᱱ ᱛᱟᱦᱮᱱᱟ ᱜᱚᱡ ᱮᱫ ᱠᱚ ᱛᱟᱦᱮᱱᱟᱞᱮ ᱥᱩᱠᱨᱤ ᱦᱚᱸᱛᱚ ᱚᱱᱟ ᱞᱟᱹᱜᱤᱫ ᱵᱟᱝᱠᱚ ᱦᱩᱭᱩᱜ ᱠᱟᱱᱟ ᱱᱮᱛᱟᱨ ᱫᱚ ᱾
ᱚ ᱾
ᱠᱷᱩᱵ ᱠᱚᱢ ᱠᱚ ᱦᱤᱡᱩᱜ ᱠᱟᱱᱟ ᱾
ᱮᱠᱷᱚᱱ ᱫᱚ ᱚᱱᱟ ᱠᱚ ᱤᱭᱟᱹ ᱫᱚ ᱮᱠᱷᱚᱱ ᱫᱚ ᱞᱟᱦᱟ ᱛᱮ ᱞᱮᱠᱟ ᱫᱚ ᱡᱟᱦᱟᱸ ᱦᱮᱡ ᱫᱚᱨᱠᱟᱨ ᱚᱱᱠᱟ ᱫᱚ ᱵᱟᱠᱚ ᱦᱤᱡᱩᱜ ᱠᱟᱱᱟ ᱠᱤᱱᱛᱩ ᱦᱟᱝ?
ᱵᱟᱝ ᱵᱟᱝ ᱵᱟᱝ ᱚᱱᱠᱟ ᱫᱚ ᱾
ᱞᱟᱦᱟᱛᱮ ᱡᱟ ᱯᱚᱨᱤᱢᱟᱱ ᱠᱚ ᱦᱤᱡᱩᱜ ᱠᱟᱱ ᱛᱟᱦᱮᱱᱟ
ᱮᱠᱪᱩᱭᱮᱞᱤ ᱞᱟᱦᱟ ᱛᱮᱫ ᱪᱮᱫ ᱞᱟᱹᱭ ᱢᱮᱥᱮ ᱞᱟᱦᱟ ᱛᱮᱫᱚ ᱛᱟᱨᱢᱟᱱᱮ
ᱟᱨ ᱟᱞᱮ ᱥᱮᱫ ᱟᱞᱮ ᱥᱮᱫ ᱫᱚ ᱟᱞᱮ ᱥᱮᱫ ᱫᱚ ᱱᱚᱛᱮ ᱫᱚ ᱩᱱᱟᱹᱜ ᱫᱚ ᱵᱟᱠᱚ ᱦᱤᱡᱩᱜᱼᱟ ᱦᱮᱡ ᱫᱚ ᱚᱱᱟ ᱟᱹᱰᱤ ᱥᱟᱹᱜᱤᱧ ᱥᱟᱹᱜᱤᱧ ᱛᱮᱜᱮ ᱾ ᱟᱯᱮ ᱥᱮᱫ ᱢᱟᱱᱮ ᱟᱯᱮ ᱥᱮᱫ ᱟᱯᱮ ᱥᱮᱫ ᱫᱚᱠᱚ ᱦᱤᱡᱩᱜ ᱜᱮᱭᱟ ᱟᱞᱮ ᱠᱷᱚᱡ ᱫᱚ ᱵᱮᱥᱤ ᱠᱚ ᱦᱤᱡᱩᱜᱼᱟ ᱾ ᱟᱫᱚ ᱮᱠᱷᱚᱱ ᱢᱟ ᱚᱱᱛᱮ ᱢᱟ ᱟᱨ ᱦᱚᱸ ᱰᱨᱮᱱ ᱠᱚ ᱞᱟᱣ ᱟᱠᱟ ᱾
ᱦᱮᱸ, ᱰᱨᱮᱱ ᱠᱚ ᱞᱟᱣ ᱟᱠᱟᱫᱟ ᱟᱫᱚ ᱡᱟᱜᱮ ᱩᱱᱠᱩ ᱥᱩᱠᱨᱤ ᱦᱚᱸᱞᱮ ᱜᱚᱡᱮᱫ ᱠᱚ ᱛᱟᱦᱮ ᱡᱚᱢ ᱵᱟᱲᱟᱭᱮᱫ ᱠᱚ ᱛᱟᱦᱮᱱᱟᱞᱮ ᱾
ᱦᱩᱸ ᱾
ᱚᱱᱟ ᱡᱤᱱᱤᱥᱴᱟ ᱵᱟᱝ ᱟᱫᱚ ᱵᱟᱝ ᱧᱟᱢᱚᱜ ᱠᱟᱱᱟ ᱟᱯᱮ ᱥᱮᱫ ᱜᱮ ᱵᱟᱞᱮ ᱪᱟᱞᱟᱣ ᱠᱟᱱᱟ ᱾ ᱟᱨ ᱟᱯᱮ ᱥᱮᱱ ᱤᱭᱟᱹ ᱥᱩᱠᱨᱤ ᱡᱷᱟᱹᱞᱤ ᱟᱯᱮ ᱟᱹᱛᱩᱩᱨ ᱨᱮ ᱢᱮᱱᱟᱜ ᱜᱮᱭᱟ ᱥᱮ ᱵᱟᱝ ᱥᱩᱠᱨᱤ ᱡᱷᱟᱹᱞᱤ ᱠᱚ?
ᱥᱩᱠᱨᱤ ᱡᱷᱟᱹᱞᱤ ᱫᱚ ᱡᱟᱹᱱᱤᱡ ᱵᱟᱹᱱᱩᱜ ᱟ ᱟᱞᱮ ᱴᱷᱮᱡ ᱫᱚ ᱾
ᱦᱩᱸ ᱾
ᱡᱟᱹᱱᱤᱡ ᱵᱟᱡ ᱡᱟᱹᱱᱤᱡ ᱪᱚ ᱵᱟᱹᱱᱩᱜᱼᱟ ᱥᱩᱠᱨᱤ ᱡᱷᱟᱹᱞᱤ ᱫᱚ ᱚᱱᱟ ᱠᱩᱞᱟᱹᱭ ᱡᱷᱟᱹᱞᱤ ᱜᱮ ᱡᱟ ᱾
ᱠᱩᱞᱟᱹᱣ ᱡᱷᱟᱹᱞᱤ ᱤᱭᱟᱹ ᱪᱮᱫ ᱠᱚ ᱢᱮᱛᱟᱜ ᱠᱟᱱᱟ ᱦᱟᱹᱠᱩ ᱡᱷᱟ ᱦᱟᱹᱠᱩ ᱡᱷᱟ ᱦᱟᱹᱠᱩ ᱡᱷᱟᱹᱞᱤ ᱫᱚ ᱵᱟᱝᱯᱮ ᱦᱟᱛᱟᱣ ᱟᱠᱟᱫᱟ ᱟᱯᱮ ᱫᱚ? ᱚᱰᱟᱣ ᱞᱟᱹᱜᱤᱫ?
ᱟᱞᱮᱭᱟᱜ ᱢᱮᱱᱟᱜᱼᱟ ᱤᱧ ᱟᱞᱮᱭᱟᱜ ᱵᱚᱞᱛᱮ ᱤᱧ ᱠᱟᱠᱩᱣᱟᱜ ᱢᱮᱱᱟᱜᱼᱟ ᱾ ᱚᱠᱟ ᱠᱷᱚᱡ ᱮ ᱦᱟᱛᱟᱣ ᱟᱹᱜᱩ ᱵᱟᱲᱟ ᱟᱠᱟᱫᱟᱭ ᱩᱱᱤᱜᱮ ᱡᱷᱟᱱᱴᱤ ᱥᱮ ᱚᱠᱟ ᱠᱷᱚᱱ ᱦᱟᱛᱟᱣ ᱟᱹᱜᱩ ᱞᱮᱫᱟᱭ ᱢᱤᱫ ᱫᱷᱟᱣ ᱾
ᱦᱚᱭᱚᱱᱤ ᱢᱟ ᱠᱟᱹᱴᱤᱡ ᱥᱚᱢᱚᱭ ᱛᱚ ᱚᱱᱠᱟ ᱦᱟᱹᱠᱩ ᱡᱷᱟᱹᱞᱤᱧ ᱪᱟᱞᱟᱜ ᱠᱟᱱ ᱛᱟᱦᱮᱱᱟ ᱦᱮᱸ ᱡᱚᱛᱚ ᱠᱷᱚᱡ ᱛᱤᱱ ᱠᱷᱚᱱᱤᱧ ᱵᱟᱹᱜᱤ ᱠᱮᱫᱟ ᱵᱟᱲᱟᱭᱟᱢ, ᱢᱤᱫ ᱫᱷᱟᱣ ᱚᱱᱠᱟ ᱜᱷᱚᱴᱚᱱᱟ ᱦᱩᱭ ᱞᱮᱱᱟ ᱰᱷᱚᱲ ᱰᱷᱚᱲ ᱵᱤᱧ ᱮ ᱡᱷᱟᱹᱞᱤ
ᱦᱩᱸ ᱾
ᱟᱫᱚ ᱪᱷᱟᱲᱟᱭ ᱦᱩᱭᱩᱜ ᱛᱟᱢᱟ ᱜᱮᱫᱮ ᱜᱮᱫ ᱡᱷᱟᱹᱞᱤᱢ ᱵᱟᱹᱲᱤᱡᱟ ᱠᱤ? ᱛᱟᱦᱚᱞᱮ ᱤᱧ ᱵᱟ ᱢᱤᱛᱟᱹᱧ ᱠᱟᱱᱟᱭ ᱤᱭᱟᱹ ᱫᱟᱞ ᱜᱚᱡᱮ ᱢᱮ ᱟᱨ ᱪᱷᱟᱲᱟᱭᱮᱢ ᱦᱮᱸ ᱾ ᱟᱫᱚ ᱩᱱ ᱠᱷᱚᱱ ᱜᱮ ᱦᱮᱸ ᱪᱷᱟᱲᱟᱣ ᱠᱚ ᱦᱩᱭᱩᱜ ᱛᱟᱢᱟ ᱡᱟᱦᱟᱸᱭ ᱠᱚ ᱦᱟᱠᱩ ᱡᱟᱦᱟᱸᱭ ᱠᱚ ᱠᱚ ᱚᱰᱟᱣ ᱡᱷᱟᱹᱞᱤ ᱠᱚᱫᱚ ᱦᱮᱸ ᱫᱟᱞ ᱜᱚᱡ ᱠᱟᱛᱮ ᱮᱻ ᱟᱫᱚ ᱠᱚ ᱪᱷᱟᱲᱟᱣ ᱠᱚᱣᱟ ᱾
ᱫᱷᱳᱨᱡᱚ ᱨᱮ ᱰᱷᱚᱵᱟᱝ ᱰᱷᱚᱲ ᱰᱷᱚᱲ ᱡᱚᱠᱷᱚᱱ ᱠᱚ ᱡᱟᱹᱞᱤ ᱠᱚᱜ-ᱟ ᱥᱮ ᱩᱱᱠᱩ ᱛᱚ ᱟᱨᱚ ᱠᱚ ᱦᱟᱱᱛᱮ ᱱᱟᱛᱮ ᱠᱚ ᱤᱭᱟᱹ ᱠᱚᱜᱼᱟ ᱥᱮ ᱦᱟᱱᱛᱮ ᱱᱟᱛᱮ ᱠᱚ ᱟᱹᱪᱩᱨ ᱛᱟᱦᱚᱞᱮ ᱢᱤᱫ ᱫᱷᱟᱣ ᱠᱟᱛᱮ ᱫᱷᱳᱨᱡᱚ ᱦᱟᱫᱮᱨᱚᱜ ᱛᱟᱢ ᱠᱷᱟᱱ ᱢᱚᱱᱮᱭᱟᱢ ᱡᱷᱟᱹᱞᱤ ᱜᱤᱧ ᱜᱮᱫ ᱚᱲᱮᱡ ᱞᱮᱜᱮ ᱾
ᱦᱩᱸ ᱾ ᱟᱨ ᱤᱭᱟᱹ ᱜᱩᱰᱩ ᱯᱟᱹᱥᱤ ᱚᱰᱟᱣ ᱮᱢ ᱮᱠᱷᱚᱱ ᱫᱚᱢ ᱵᱟᱹᱜᱤ ᱟᱠᱟᱫᱟ ᱥᱮᱢ ᱪᱟᱞᱟᱜ ᱜᱮᱭᱟ ᱮᱠᱷᱚᱱ ᱫᱚ?
ᱮᱠᱷᱚᱱ ᱫᱚ ᱮᱠᱷᱚᱱ ᱜᱩᱰᱩ ᱯᱟᱹᱥᱤ, ᱜᱩᱰᱩ ᱡᱚᱢ ᱜᱤᱧ ᱵᱟᱹᱜᱤ ᱟᱠᱟᱫᱟ ᱾
ᱦᱩᱸ, ᱤᱧ ᱦᱚᱸ ᱜᱩᱰᱩ ᱯᱟᱹᱥᱤ ᱢᱤᱫ ᱫᱷᱟᱣ ᱚᱱᱠᱟ ᱢᱤᱫᱴᱟᱝ ᱟᱹᱰᱤ ᱥᱟᱺᱜᱤᱧ ᱥᱮ ᱟᱞᱮ ᱟᱞᱮ ᱥᱩᱨ ᱨᱮ ᱢᱤᱫᱴᱮᱱ ᱰᱮᱢ ᱢᱮᱱᱟᱜ ᱛᱚ ᱦᱮᱸ ᱚᱱᱟ ᱫᱟᱹᱛᱨᱟᱹ ᱠᱟᱹᱴ ᱵᱟᱝ ᱫᱟᱹᱛᱨᱟᱹ ᱠᱟᱹᱴ ᱵᱟᱝ ᱠᱚ ᱢᱮᱛᱟᱜ ᱠᱟᱱᱟ ᱦᱮᱸ ᱟᱫᱚ ᱚᱸᱰᱮᱞᱮ ᱚᱰᱟᱣᱮᱫ ᱛᱟᱦᱮᱸᱱᱟ, ᱟᱫᱚ ᱚᱰᱟᱣ ᱚᱰᱟᱣ ᱛᱮ ᱪᱮᱠᱟᱭᱮᱱᱟ, ᱵᱤᱧ ᱢᱤᱫᱴᱟᱹᱜ ᱮ ᱦᱤᱡᱩᱜ ᱠᱟᱱᱟ ᱵᱩᱡ ᱫᱟᱢ ᱟᱸᱻ ᱮᱠᱫᱚᱢ ᱵᱷᱤᱛᱤᱨ ᱵᱷᱤᱛᱤᱨ ᱛᱮ ᱾ ᱠᱩ ᱵᱤᱧ ᱢᱮᱱᱟᱜ ᱠᱚᱣᱟ ᱥᱮ ᱦᱮᱸ ᱫᱟᱹᱛᱨᱟᱹ ᱜᱟᱹᱴ ᱨᱮᱫᱚ ᱵᱚᱛᱚᱞ, ᱯᱚᱱᱚ ᱛᱚ ᱱᱤᱧ ᱠᱤ ᱟᱪᱷᱮ ᱮᱠᱷᱚᱱ ᱧᱩᱢ ᱧᱩᱢ ᱞᱮ ᱨᱩᱣᱟᱹᱲ ᱦᱟ ᱛᱚ ᱚᱠᱟ ᱵᱳᱨᱮ ᱢᱤᱫᱴᱮᱱ ᱥᱩᱠ ᱠᱤᱨᱤᱧ ᱠᱟᱜ ᱵᱤᱱᱟᱭ? ᱚᱱᱟ ᱡᱮ ᱢᱤᱫ ᱫᱷᱟᱣ ᱢᱚᱱᱮᱧ ᱵᱚᱛᱚᱱᱟ ᱢᱤᱫ ᱫᱤᱱ ᱨᱮᱜᱮ, ᱚᱱᱟ ᱵᱤᱧ ᱟᱨ ᱚᱱᱟ ᱥᱩᱛᱨᱤ᱾ ᱛᱟᱯᱚᱨᱮ ᱠᱷᱚᱱ ᱤᱧ ᱵᱟᱹᱜᱤ ᱩᱛᱟᱹᱨ ᱠᱮᱫᱟ ᱟᱨ ᱢᱤᱫ ᱫᱷᱟᱣ ᱪᱤᱠᱟᱹ ᱦᱩᱭ ᱞᱮᱱᱟ, ᱜᱩᱰᱩ ᱯᱟᱹᱥᱤᱧ ᱚᱰᱟᱣ ᱟᱠᱟᱫᱟ ᱫᱤᱣ ᱜᱩᱰᱩ ᱦᱚᱸ ᱯᱟᱹᱥᱤ ᱣᱟᱹ ᱡᱤᱣᱟᱜ ᱜᱮᱭᱟᱭ ᱟᱨ ᱵᱤᱝ ᱦᱚᱸ ᱟᱣᱟᱫ ᱦᱮ ᱚᱸᱰᱮ ᱜᱮ ᱢᱮᱱᱟᱭ, ᱛᱟ ᱢᱟᱱᱮ ᱚᱱᱟ ᱠᱚᱫᱚ ᱟᱹᱰᱤ ᱥᱟᱵᱫᱷᱟᱱ ᱚᱱᱟ ᱫᱚ ᱚᱵᱚᱞᱚᱢ ᱵᱚᱱ ᱦᱩᱭᱩᱜ ᱠᱟᱱᱟ᱾
ᱪᱤᱞᱮᱵᱤᱧ ᱯᱮ ᱧᱟᱢ ᱞᱮᱫ ᱠᱚᱣᱟ ᱥᱮ ᱪᱚᱸᱫᱽᱨᱚ ᱵᱚᱲᱟ, ᱪᱚᱸᱫᱽᱨᱚ ᱵᱚᱲᱟ᱾
ᱦᱮᱸ ᱪᱚᱸᱫᱨᱚ ᱵᱟᱡᱟᱨ ᱦᱟᱢᱠᱳ ᱦᱮᱸ ᱨᱟᱠᱷᱮᱞ ᱵᱷᱟᱭ ᱯᱟᱨ᱾
ᱦᱩᱸ?
ᱨᱟᱥᱮᱞ ᱵᱷᱟᱭᱯᱟᱨ ᱯᱟᱨ ᱩᱱᱠᱩ ᱫᱚ ᱦᱮᱸ ᱾ ᱛᱮᱦᱮᱧ ᱜᱟᱯᱟ ᱫᱚ ᱚᱠᱷᱚᱱ ᱫᱚ ᱟᱹᱣᱨᱤᱧ ᱧᱮᱞ ᱠᱚᱣᱟ ᱵᱩᱡᱽ ᱫᱟᱢ, ᱮᱠᱷᱚᱱ ᱫᱚ ᱟᱹᱣᱨᱤᱧ ᱧᱮᱞ ᱠᱚᱣᱟ ᱮᱠᱷᱚᱱ ᱫᱚ ᱟᱥᱮᱱ
ᱟᱞᱮ ᱥᱮᱫ ᱱᱚᱛᱮ ᱫᱚ ᱫᱚᱢᱮ ᱟᱞᱮ ᱤᱧ ᱤᱧ ᱡᱚᱠᱷᱚᱱ ᱯᱳᱭᱞᱩ ᱱᱚᱰᱮᱧ ᱪᱟᱥᱮᱞ ᱵᱷᱟᱯᱮ ᱯᱳᱭᱞᱩ ᱵᱚᱪᱷᱚᱨ ᱡᱚᱠᱷᱚᱱ ᱤᱧ ᱜᱚᱡ ᱞᱮᱫᱮᱭᱟ
ᱦᱩᱸ?
ᱤᱧ ᱫᱚ ᱩᱱᱠᱩ ᱵᱤᱧ ᱫᱚ ᱧᱮᱞ ᱜᱮ ᱵᱟᱹᱧ ᱧᱮᱞ ᱠᱟᱜ ᱠᱚᱣᱟ ᱟᱨ ᱟᱞᱮ ᱠᱚᱨᱮᱱ ᱦᱚᱸᱠᱚ ᱢᱮᱱ ᱮᱫᱟ ᱢᱮᱱᱫᱟᱠᱚ ᱛᱟᱦᱮᱞᱮ ᱧᱮᱞ ᱞᱟᱭ ᱜᱮᱞᱮ ᱪᱮᱞᱮ ᱵᱤᱧ ᱠᱟᱱᱟᱭ ᱩᱱᱠᱩ ᱠᱚ ᱢᱮᱱ ᱫᱟ ᱱᱚᱝᱠᱟᱱ ᱵᱤᱧ ᱫᱚ ᱟᱵᱚ ᱥᱮᱫ ᱫᱚ ᱵᱟᱹᱱᱩᱜ ᱠᱚᱣᱟ ᱛᱚ
ᱦᱩᱸᱦ
ᱟᱨ ᱤᱧ ᱜᱤᱧ ᱜᱚᱡ ᱞᱮᱫᱮᱭᱟ ᱢᱟᱱᱮ ᱚᱠᱚ ᱣᱟ ᱚᱠᱚᱭ ᱪᱚ ᱢᱟᱱᱮ ᱩᱸ ᱤᱧ ᱜᱮ ᱡᱟᱹᱱᱤᱡ ᱤᱭᱟᱹ ᱥᱮᱫ ᱤᱧ ᱪᱟᱞᱟᱜ ᱠᱟᱱᱟ᱾ ᱦᱮᱸ ᱯᱳᱭᱞᱳ ᱢᱟᱱᱮ ᱟᱞᱮ ᱟᱛᱩ ᱨᱮᱱ ᱦᱚᱲ ᱡᱮᱢᱚᱱ ᱞᱟᱭᱤᱵᱷ ᱨᱮ ᱯᱳᱭᱞᱳ ᱡᱚᱠᱷᱚᱱ ᱪᱚᱱᱫᱨᱚ ᱵᱚᱲᱟ ᱵᱤᱧ ᱠᱚ ᱧᱮᱞ ᱠᱚ,
ᱦᱩᱸ,
ᱢᱟᱱᱮ ᱤᱧ ᱫᱚ ᱜᱟᱹᱰᱭᱟᱹ ᱥᱮᱫ ᱤᱧ ᱪᱟᱞᱟᱜ ᱠᱟᱱ ᱛᱟᱦᱮᱸᱱᱟ ᱚᱱᱟ ᱰᱟᱹᱰᱤ ᱢᱮᱱᱟᱜᱼᱟ ᱦᱮᱸ, ᱥᱟᱞᱟ ᱚᱱᱛᱮ ᱜᱤᱧ ᱪᱟᱞᱟᱜ ᱠᱟᱱ ᱛᱟᱦᱮᱸᱱᱟ ᱟᱨ ᱚᱱᱟ ᱢᱤᱫ- ᱴᱟᱝ ᱠᱷᱤᱡᱩᱨ ᱯᱳᱨᱚᱠᱷᱚ ᱠᱷᱮᱡᱩᱨ ᱯᱳᱨᱚᱵᱽ ᱮ ᱢᱤᱱᱟᱹᱧᱟ ᱟᱨ ᱫᱚᱢᱮ ᱥᱤᱴᱤ ᱵᱟᱡᱟᱣ ᱮᱫᱟ ᱚᱱᱛᱮᱨᱮ ᱚᱱᱛᱮᱧ ᱛᱟᱵᱚᱜ ᱠᱟᱱ ᱛᱟᱦᱮᱸᱱᱟ ᱥᱟ ᱥᱟᱺᱜᱤᱧ ᱵᱚᱞᱛᱮ ᱩᱱ ᱫᱚ ᱥᱟᱺᱜᱤᱧᱚᱜ ᱧᱮᱞᱚᱜ ᱠᱟᱱ ᱛᱟᱦᱮᱸᱱᱟ ᱯᱩᱨ ᱫᱚ, ᱟᱫᱚ ᱩᱱ ᱜᱟᱡᱟᱲ ᱧᱚᱜ ᱜᱮᱛᱮ ᱩᱱᱟᱹᱜ ᱫᱚ ᱵᱟᱝ ᱵᱩᱡᱩᱜ ᱠᱟᱱᱟ ᱾ ᱫᱚᱢᱮ ᱥᱤᱴᱤᱭᱮᱫᱟ ᱟᱫᱚᱧ ᱢᱮᱱᱫᱟ ᱛᱟᱦᱮᱞᱮ ᱪᱮᱞᱤ ᱠᱟᱱᱟᱭ ᱟᱨ ᱱᱟᱥᱮ ᱤᱧ ᱢᱚᱸᱡᱽ ᱛᱮᱧ ᱧᱮᱞ ᱠᱮᱫᱮᱭᱟ ᱢᱮᱱ ᱫᱤᱧ ᱪᱤᱞᱤ ᱡᱤᱱᱤᱥ ᱠᱟᱱ ᱛᱮᱭ ᱱᱩᱭ ᱫᱚ ᱵᱤᱧ ᱞᱮᱠᱟ ᱵᱤᱧ ᱞᱮᱠᱟ ᱜᱮᱛᱚ ᱧᱮᱞᱚᱜ ᱠᱟᱱ ᱫᱚ ᱪᱤᱞᱮ ᱵᱤᱧ ᱠᱟᱱᱛᱮ ᱱᱚᱝ ᱚᱱᱠᱟᱱ ᱠᱚ ᱵᱤᱧ ᱫᱚ ᱯᱩᱲ ᱦᱮᱸᱫᱮ ᱠᱚ ᱵᱤᱧ ᱫᱚᱧ ᱧᱮᱞ ᱟᱠᱟᱜ ᱠᱚᱣᱟ ᱱᱳᱠᱩ ᱵᱤᱧ ᱫᱚ ᱵᱟᱹᱧ ᱧᱮᱞ ᱠᱟᱜ ᱠᱚᱣᱟ? ᱛᱟᱦᱚᱞᱮ ᱟ ᱵᱤᱥᱟᱞ ᱢᱚᱴᱟ ᱵᱤᱥᱟᱞ ᱢᱚᱴᱟ ᱟᱨ ᱛᱟᱦᱚᱞᱮ ᱚᱸᱰᱮ ᱠᱷᱚᱡ ᱤᱭᱟᱹ ᱛᱩᱫ ᱠᱤᱫᱤᱭᱟᱹᱧ ᱡᱷᱚᱲᱟ ᱛᱩᱫ ᱠᱤᱫᱤᱭᱟᱹᱧ ᱡᱷᱚᱲᱟ ᱵᱚᱞᱛᱮ ᱪᱟᱯ ᱪᱟᱯᱟᱜ ᱛᱩᱜ ᱠᱮᱫᱮᱭᱟᱹᱧ ᱟᱨ ᱠᱷᱮᱛ ᱠᱷᱮᱥ ᱥᱮᱜ ᱮ ᱪᱟᱞᱟᱣᱮᱱᱟ ᱟᱨ ᱛᱚᱠᱷᱚᱱ ᱠᱟᱹᱴᱤᱡ ᱧᱚᱜ ᱜᱤᱧ ᱢᱮᱱ ᱫᱟᱹᱧ ᱪᱮᱫ ᱵᱤᱧ ᱫᱚ ᱛᱚᱠᱷᱚᱱ ᱫᱚ ᱢᱤᱫᱴᱟᱝ ᱜᱮ ᱱᱮᱝᱠᱟᱱ ᱦᱚᱲ ᱫᱚ ᱱᱤᱡᱮ ᱜᱮ ᱢᱤᱫᱴᱟᱝ ᱚᱱᱟᱜᱮᱢ ᱵᱟᱲᱟᱭ ᱠᱟᱱ ᱛᱟᱦᱮᱸᱫᱼᱟ ᱜᱚᱡᱮ ᱢᱮ᱾ ᱛᱟᱦᱮᱞᱮ ᱟᱫᱚ ᱠᱟᱹᱴ- ᱠᱟᱹᱴᱤᱡ ᱪᱟᱯᱟᱜ ᱜᱚᱡ ᱪᱟᱯᱟᱜ ᱫᱟᱞ ᱤ ᱤ ᱠᱟᱹᱴᱤᱜ ᱮ ᱪᱟᱯᱟᱜ ᱜᱚᱡ ᱪᱟᱯᱟᱜ ᱫᱟᱞ ᱜᱚᱡ ᱠᱟᱫᱮᱭᱟᱞᱮ ᱞᱮ ᱟᱨ ᱵᱤᱥᱟᱞ ᱢᱟᱱᱮ ᱛᱚᱠᱷᱚᱱ ᱜᱮ ᱤᱧ ᱯᱩᱭᱞᱩ ᱤᱥᱯᱨᱤᱭᱮᱱᱥ ᱦᱩᱭ ᱞᱮᱱ ᱛᱤᱧᱟᱹ ᱱᱩᱠ- ᱩᱝᱠᱩ ᱵᱤᱧ ᱡᱟᱜ ᱢᱟᱱᱮ ᱡᱟ ᱠᱚ ᱥᱟᱰᱮ ᱚᱪᱚᱭᱟ
ᱦᱩᱸ
ᱛᱟᱦᱮᱞᱮᱵ ᱯᱩᱨᱟᱹ ᱮᱠᱫᱚᱢ ᱫᱮᱢᱟᱹᱨᱤᱭᱟᱹ ᱥᱟᱰᱮ ᱠᱟᱱᱟ ᱟᱨ ᱪᱟᱯᱟᱜ ᱜᱚᱡ ᱠᱮᱫᱮ ᱭᱟᱞᱮ ᱥᱟᱞᱟᱜ ᱛᱚᱠᱷᱚᱱ ᱫᱚ ᱢᱟᱱᱮ ᱪᱮᱫ ᱟᱨ ᱚᱨᱼᱟᱜ ᱟᱞᱮ ᱚᱲᱟᱜ ᱦᱚᱲ ᱫᱚ ᱛᱚᱠᱷᱚᱱ ᱫᱚ ᱦᱩᱲᱩ ᱠᱚ ᱫᱟᱞᱮᱫ ᱛᱟᱦᱮᱸᱱᱟ ᱠᱷᱟᱹᱨᱟᱹᱭ ᱨᱮ ᱟᱫᱚᱧ ᱞᱟᱹᱭ ᱟᱫ ᱠᱚᱣᱟ, ᱟᱫᱚ ᱠᱚ ᱢᱮᱱ ᱫᱟ ᱪᱤᱞᱤ ᱵᱤᱧ ᱠᱟᱱᱟᱭ? ᱟᱫᱚᱧ ᱢᱮᱱ ᱫᱟ ᱪᱤᱞᱤ ᱵᱤᱧ ᱠᱟᱱ ᱪᱚᱭ, ᱱᱩᱻᱜ ᱵᱟᱹᱧ ᱧᱮᱞ ᱵᱟᱲᱟ ᱠᱟᱜ ᱠᱚᱣᱟ ᱱᱚᱸᱠᱚᱱ ᱠᱳᱫᱚ, ᱟᱫᱚ ᱢᱮᱱ ᱫᱟ ᱠᱚ ᱛᱟᱦᱮᱞᱮ ᱪᱚᱥᱮ ᱛᱟᱦᱮᱞᱮ ᱩᱱᱠᱩ ᱦᱚᱸ ᱵᱩᱡᱽ ᱢᱮ ᱦᱩᱲᱩ ᱫᱟᱞ ᱵᱟᱹᱜᱤ ᱭᱟᱛᱮᱫ ᱧᱮᱧᱮᱞ ᱠᱚ ᱪᱟᱞᱟᱣ ᱠᱟᱱᱟ ᱡᱟᱥᱮᱱ ᱜᱚᱡ᱾
ᱧᱮᱞ ᱦᱩᱭ ᱠᱟᱱᱟ, ᱦᱮᱸ ᱦᱮᱸ᱾
ᱥᱩᱨ ᱜᱮᱭᱟ ᱟᱞᱮᱭᱟᱜ ᱵᱟᱲᱜᱮᱵ ᱦᱮᱸ ᱵᱟᱲᱜᱮ ᱵᱟᱜ ᱵᱟ ᱵᱟᱲᱜᱮ ᱯᱟᱥᱴᱟ ᱜᱮ ᱟᱫᱚ ᱠᱚ ᱢᱮᱱ ᱮᱫᱟ ᱱᱩᱭ ᱫᱚ ᱪᱮᱞᱤ ᱵᱤᱧ ᱠᱟᱱᱟᱭ? ᱟᱨ ᱜᱚᱴᱟ ᱫᱟᱜᱽ ᱛᱚ ᱯᱩᱨᱟᱹ ᱚᱱᱟ ᱪᱷᱟᱯᱟ ᱪᱷᱟᱯᱟ ᱫᱟᱜᱽ ᱢᱮᱱᱟᱜ ᱛᱟᱭᱟ ᱜᱚ- ᱛᱟᱜᱽ ᱦᱚᱲᱢᱚ ᱟᱨ ᱵᱤᱥᱟᱞ ᱞᱟᱹᱴᱩ ᱤᱧ ᱫᱚ ᱟᱞᱮ ᱟᱹᱛᱩ ᱨᱮ ᱫᱚ ᱟᱡ ᱯᱚᱨᱡᱚᱱᱛᱚ ᱟᱞᱮ ᱯᱟᱥ ᱟ ᱛᱚ ᱫᱚ ᱵᱟᱨ ᱮᱸ ᱵᱟᱨᱭᱟ ᱜᱮᱧ ᱜᱚᱡ ᱞᱮᱜ ᱩᱱᱤ ᱢᱤᱫᱴᱟᱝ ᱛᱟᱯᱚᱨ ᱟᱞᱮ ᱨᱮᱱ ᱟᱨ ᱢᱤᱫᱴᱟᱝ ᱤᱧ ᱜᱚᱡ ᱞᱤᱫᱤᱭᱟ ᱟᱫᱚ ᱩᱱᱠᱤᱱ ᱫᱚ ᱱᱩᱠᱤᱱ ᱤᱧ ᱨᱮᱱ ᱡᱟᱦᱟᱸᱭ ᱯᱟᱴᱱᱟᱨ ᱠᱤᱱ ᱢᱮᱱᱟᱜ ᱠᱤᱱ ᱩᱱ ᱩᱱᱠᱤᱱ ᱠᱤᱱ ᱛᱟᱦᱮᱸ ᱠᱟᱱᱟ ᱢᱤᱫ ᱫᱷᱟᱣ ᱛᱮᱜᱮᱞᱮ ᱜᱚᱡ ᱞᱤᱫᱤᱭᱟ ᱦᱩᱸ ᱩᱱᱤ ᱦᱚᱸ ᱟᱹᱰᱤ ᱞᱟᱹᱴᱩ᱾
ᱨᱟᱥᱮᱞ ᱦᱟᱭᱯᱚᱴ ᱡᱟᱦᱟᱸ ᱪᱟᱸᱚᱱ ᱢᱮᱛᱟ ᱠᱚ ᱠᱟᱱᱟ ᱵᱟᱝ ᱦᱮᱸ ᱱᱩᱠᱩ ᱵᱤᱧ ᱫᱚ ᱡᱩᱫᱤ ᱵᱚᱦᱚᱜ ᱨᱮ ᱡᱩᱫᱤ ᱵᱟᱢ ᱫᱟᱞᱮᱭᱟ ᱥᱮ ᱵᱟᱢ ᱪᱟᱯᱟᱫᱮᱭᱟ ᱫᱷᱤᱨᱤ ᱠᱚᱛᱮ ᱥᱮ ᱰᱟᱝ ᱠᱚᱛᱮ ᱵᱟᱢ ᱫᱟᱞᱮᱭᱟ ᱫᱮᱭᱟ ᱨᱮᱫᱚ ᱵᱟᱝᱜᱮ ᱜᱚᱡᱚᱜ ᱫᱮᱭᱟ ᱨᱮᱫᱚ ᱵᱟᱭ ᱜᱚᱡᱚᱜᱼᱟᱭ᱾
ᱟᱨ ᱱᱩᱠᱩ ᱴᱟᱜ ᱵᱤᱥᱟᱞ ᱥᱮ ᱵᱤᱥᱟᱜ ᱯᱟᱣᱟᱨ ᱫᱚᱢᱮ ᱛᱟᱠᱚ ᱛᱚ
ᱦᱮᱸ ᱢᱤᱫ ᱫᱷᱟᱣ ᱚᱝᱠᱟ ᱢᱤᱫᱴᱮᱜ ᱵᱤ ᱤᱭᱟᱹ ᱤᱩᱴᱩᱵᱽ ᱨᱮ ᱢᱤᱫᱴᱮᱜ ᱵᱷᱤᱰᱤᱭᱳ ᱧᱮᱞᱮᱫ ᱛᱟᱸᱦᱮ ᱴᱷᱤᱠ ᱟᱪᱮ ᱧᱮᱞ ᱢᱤᱫᱴᱮᱱ ᱱᱩᱠᱩ ᱯᱩᱸᱰ ᱵᱤᱧ ᱵᱚᱱ ᱢᱮᱛᱟ ᱠᱚᱣᱟ ᱯᱩᱸᱰ ᱵᱤᱧᱟᱜ ᱟᱨ ᱱᱩᱠᱩ ᱥᱤᱭᱟᱹ ᱫᱟ ᱯᱩᱸᱰ ᱵᱤᱧ ᱡᱚᱠᱷᱚᱱ ᱢᱤᱫᱴᱮᱱ ᱵᱤᱞᱩᱱ ᱠᱩ ᱵᱤᱞᱩᱱ ᱥᱩᱨ ᱠᱩ ᱤᱫᱤᱭᱮᱫᱟ ᱥᱮ ᱦᱮᱸ ᱩᱱᱤ ᱫᱚ ᱢᱤᱥᱴᱮᱠ ᱮᱫᱟᱭ ᱵᱩᱡᱫᱟᱢ ᱵᱩ ᱵᱩ ᱵᱤᱞᱩᱱ ᱴᱷᱤᱠ ᱴᱷᱟᱠ ᱵᱟᱭ ᱤᱭᱟᱹ ᱫᱟᱲᱮᱜ ᱠᱟᱱᱟ᱾ ᱟᱨ ᱥᱤᱭᱟᱞ ᱪᱟᱸᱫᱟ ᱵᱤᱧ ᱴᱷᱮᱜ ᱡᱚᱠᱷᱚᱱ ᱠᱚ ᱤᱫᱤᱭ ᱫᱟ ᱩᱱ ᱫᱚ ᱛᱷᱤᱨ ᱠᱟᱱᱟᱭ ᱵᱩᱡᱽ ᱫᱟᱢ ᱟᱡ ᱡᱚᱠᱷᱚᱱ ᱥᱩᱨ ᱦᱤᱡᱩᱜ ᱠᱟᱱᱟ ᱥᱮ ᱦᱮᱸ ᱛᱷᱤᱨ ᱠᱟᱱᱟᱭ ᱱᱩᱭ ᱫᱚ ᱦᱮᱸ ᱦᱮᱸ ᱟᱨ ᱩᱱᱤ ᱫᱚ ᱦᱟᱸᱜ ᱵᱟᱭ ᱡᱚᱥ ᱮᱫᱟ ᱦᱟᱹᱱᱤ ᱫᱚ ᱯᱩ ᱯᱩᱸᱰ ᱵᱤᱧ ᱫᱚ ᱦᱮᱸ ᱦᱮᱸ ᱡᱮ ᱴᱮᱥᱴᱤᱝ ᱮᱫ ᱛᱟᱦᱮᱱᱟᱠᱚ ᱡᱮ ᱟᱹ ᱯᱩᱸᱰ ᱵᱤᱧᱭᱟᱜ ᱫᱚ ᱡᱠᱷᱚᱱ ᱜᱮ ᱟᱢ ᱢᱚᱱᱮ ᱠᱚᱢ ᱧᱟᱢ ᱠᱟᱫ ᱢᱮᱭᱟ ᱯᱩᱰ ᱜᱤ ᱜᱮ ᱟᱨᱮ ᱪᱟᱞᱟᱜ ᱠᱟᱱᱟ ᱩᱱ ᱫᱚ ᱟᱞᱮᱥᱮᱫ ᱫᱚ ᱢᱤᱥᱴᱮᱠ ᱠᱚ ᱩᱱᱠᱩ ᱫᱚ ᱮᱷᱟ ᱵᱟᱝᱠᱚ ᱡᱚᱥ ᱫᱟᱲᱮᱭᱟᱜ ᱟᱨᱟᱭᱥᱮᱞ ᱵᱷᱮᱯᱟᱨ ᱫᱚ ᱩᱱᱠᱩᱣᱟᱜ ᱡᱩᱥ ᱯᱚᱨᱮᱢ ᱪᱟᱞᱟᱣ ᱱᱟᱭ ᱡᱚᱥ ᱢᱮ ᱜᱮᱭᱟᱭ ᱩᱱᱤ ᱫᱚ
ᱦᱩᱸ ᱦᱩᱸ
ᱜᱮᱭᱟ ᱩᱱᱠᱩᱣᱟᱜ ᱵᱤᱥᱟᱠᱛᱚ ᱵᱤᱧ ᱠᱟᱱᱟ ᱩᱱᱠᱩ ᱫᱚ ᱟᱹᱰᱤ ᱵᱤᱥᱟᱠᱛᱚ ᱠᱟᱱᱟ ᱠᱚ ᱛᱚ ᱩᱱᱠᱩ ᱫᱚ ᱩᱱᱠᱩᱣᱟᱜ ᱯᱷᱟᱸᱠ ᱫᱚ ᱵᱟᱝ ᱪᱟᱞᱟᱜᱼᱟ᱾ ᱟᱸ ᱩᱝᱠᱩᱣᱟᱜ ᱵᱮ ᱢᱚᱪᱟᱢ ᱧᱮᱞ
ᱦᱩᱸ ᱰᱟᱴᱟ ᱰᱟᱴᱟ ᱧᱮᱞ ᱦᱩᱭ ᱠᱟᱱᱟ᱾ ᱟᱢ ᱧᱮᱞ ᱢᱮ ᱡᱟᱦᱟᱸᱭ ᱵᱤᱱ ᱡᱚᱠᱷᱚᱱ ᱡᱟᱦᱟᱸᱭ ᱠᱚ ᱥᱟᱲᱚᱜ-ᱟ ᱯᱩᱲ ᱵᱤᱧ ᱦᱮᱸᱫᱮ ᱵᱤᱧ ᱡᱟᱦᱟᱸᱭ ᱠᱚ ᱥᱟᱲᱚᱜ-ᱟ ᱵᱤᱧ ᱚᱸᱜ ᱟᱸᱡᱚᱢ ᱫᱟᱢ ᱩᱱᱠᱩ ᱫᱚ ᱡᱚ ᱠᱷᱚᱱ ᱠᱚ ᱜᱮᱨ ᱢᱮᱭᱟ ᱥᱮ ᱡᱚᱠᱷᱚᱱ ᱢᱟᱱᱮ ᱠᱚ ᱥᱟᱲᱚᱜ-ᱟ ᱥᱟᱲ ᱠᱟᱛᱮ ᱡᱚᱠᱷᱚᱱ ᱵᱟᱭ ᱛᱷᱚᱵᱟᱜ ᱢᱮᱭᱟ ᱛᱚᱠᱷᱚᱱ ᱫᱚ ᱢᱮᱫ ᱫᱚ ᱛᱟᱭᱚᱢ ᱥᱮᱫ ᱛᱟᱦᱮᱱ ᱛᱟᱭᱟ ᱛᱟᱦᱚᱞᱮ ᱩᱸ ᱢᱟᱱᱮ ᱚᱠᱟᱴᱷᱮᱧ ᱛᱷᱚᱵᱟᱜᱮ ᱩᱱᱤ ᱫᱚ ᱵᱟᱭ ᱵᱩᱡᱽ ᱫᱟᱲᱮᱜ-ᱟ ᱡᱟᱦᱟᱸ ᱴᱮᱡ ᱮᱸᱜᱮᱞ ᱪᱞᱟᱣᱮᱱ ᱛᱟᱭᱟ ᱚᱸᱰᱮ ᱜᱮ ᱛᱷᱚᱵᱟᱜ ᱠᱮᱫ ᱜᱮ ᱟᱫᱚ ᱡᱟᱸᱜᱟᱭ ᱛᱷᱚᱵᱟᱜ ᱛᱟᱢᱟ ᱥᱮ ᱤᱭᱟᱹ ᱚᱛᱮ ᱛᱷᱚᱵᱟᱜᱟ ᱚᱱᱟ ᱫᱚ ᱟᱢᱦᱚᱸ ᱵᱟᱢ ᱵᱩᱡᱽ ᱫᱟᱲᱮᱭᱟᱜ-ᱟ ᱩᱱᱤ ᱫᱚ ᱛᱷᱚᱵᱟᱜ ᱥᱚᱢᱚᱭ ᱫᱚ ᱩᱱᱤ ᱫᱚ ᱵᱟᱭ ᱧᱮᱧᱮᱞᱟ ᱵᱟᱭ ᱧᱮᱞ ᱧᱟᱧᱟᱢᱟ ᱟᱨ ᱱᱩᱠ ᱱᱩᱠᱩ ᱵᱤᱧ ᱫᱚ ᱡᱟᱦᱟᱸᱭ ᱠᱚ ᱵᱟᱠᱚ ᱥᱟᱲᱚᱜ-ᱟ ᱩᱱᱠᱩ ᱫᱚ ᱥᱟᱵ ᱠᱟᱢ ᱰᱟᱭᱨᱮᱠᱴ ᱟᱢᱮ ᱮᱴᱮᱠ ᱢᱮᱭᱟ ᱥᱮ ᱮᱠᱫᱚᱢ ᱠᱚᱭᱚᱜ ᱧᱟᱢ ᱠᱟᱛᱮᱫ ᱦᱚᱞᱟ ᱢᱟᱫᱷᱮᱨ ᱟᱸᱡᱚᱢ ᱢᱮ ᱛᱟᱦᱚᱞᱮᱧ ᱞᱟᱹᱭᱟᱢ ᱠᱟᱱᱟ ᱦᱚᱞᱟᱢ ᱦᱚᱞᱟ ᱢᱟᱫᱮᱨ ᱠᱷᱚᱱᱟᱜ ᱟᱵᱚ ᱯᱟᱥᱮ ᱟᱹᱛᱩ ᱨᱮᱜᱮ ᱦᱚᱸᱜᱼᱚ ᱱᱟ ᱦᱚᱸᱜᱼ ᱱᱟ ᱞᱚᱰᱤ ᱥᱮᱫ ᱱᱤᱭᱟᱹ ᱵᱚᱪᱷᱚᱨ ᱥᱮᱫ ᱨᱮᱜᱮ ᱢᱟᱱᱮ ᱢᱤᱫᱴᱟᱱ ᱜᱤᱫᱽᱨᱟᱹ ᱢᱟᱱᱮ ᱥᱟᱛᱮᱨᱚ ᱵᱚᱪᱷᱚᱨ ᱟᱴᱷᱨᱚ ᱵᱚᱪᱷᱚᱨ ᱜᱤᱫᱽᱨᱟᱹ ᱠᱟᱱᱟᱭ ᱥᱟᱛᱮᱨᱚ ᱵᱚᱪᱷᱚᱨ ᱜᱟᱱ ᱢᱟᱱᱮ ᱩᱱ ᱫᱚ ᱠᱮᱞᱱᱟ ᱢᱟᱱᱮ ᱵᱷᱟᱹᱞᱤ ᱜᱮ ᱚᱲᱟᱜ ᱛᱟᱠᱚᱫᱚ ᱥᱮ ᱨᱚᱠᱚᱢ ᱯᱟᱞᱚᱝ ᱴᱟᱞᱚᱝ ᱢᱮᱱᱟᱜ ᱛᱟᱠᱚᱣᱟ ᱵᱩᱡᱽ ᱢᱮ ᱯᱟᱞᱚᱝ ᱨᱮ ᱵᱟᱝ ᱜᱤᱛᱤᱡ ᱠᱟᱛᱮ ᱩᱱᱤ ᱜᱚᱨᱚᱢ ᱠᱮᱫᱮᱟᱭ ᱡᱟᱹᱱᱤᱡ ᱟᱫᱚ ᱚᱱᱟ ᱨᱟᱪᱟ ᱥᱮᱫ ᱨᱮ ᱜᱤᱛᱤᱡ ᱨᱟᱪᱟ ᱵᱚᱞᱛᱮ ᱚᱱᱟ ᱫᱩᱣᱟᱹᱨ ᱴᱷᱮᱱ ᱜᱤᱛᱤᱡ ᱮᱱᱟ ᱾
ᱦᱩᱸ
ᱟᱫᱚ ᱛᱟᱦᱚᱞᱮ ᱢᱤᱫᱴᱟᱝ ᱜᱟᱸᱰᱮ ᱫᱤ ᱵᱤᱝ ᱦᱮᱡ ᱟᱠᱟᱱᱟ ᱟᱨ ᱜᱮᱨ ᱦᱚᱴᱚ ᱟᱠᱟᱫᱮᱭᱟ ᱦᱮᱸ ᱟᱫᱚ ᱩᱱᱤ ᱦᱚᱭ ᱢᱮᱱ ᱮᱫᱟ ᱪᱤᱞᱤ ᱪᱚᱭ ᱜᱮᱨ ᱠᱮᱫᱟᱹᱧ ᱵᱟᱹᱧ ᱵᱩᱡᱽ ᱫᱟᱲᱮ ᱟᱫᱟ ᱟᱫᱚ ᱟᱨᱚ ᱡᱟᱹᱯᱤᱫ ᱠᱮᱫᱟ᱾
ᱡᱟᱹᱯᱤᱫ ᱠᱮᱫᱟᱭ ᱵᱷᱳᱨ ᱫᱩᱴᱟ ᱛᱤᱱᱴᱟ ᱥᱮᱫ ᱞᱟᱡ ᱫᱚᱢᱮ ᱦᱟᱹᱥᱩᱭ ᱠᱟᱱᱟ ᱟᱨ ᱫᱚᱢᱮ ᱤᱭᱟᱹ ᱞᱟᱡ ᱫᱚᱢᱮ ᱦᱟᱹᱥᱩᱭ ᱠᱟᱱᱟ ᱾ ᱟᱨ ᱵᱷᱩᱢᱤ ᱫᱟᱭ ᱛᱟᱦᱚᱞᱮ ᱞᱟᱡ ᱦᱚᱸ ᱵᱷᱟᱭ ᱵᱩᱡ ᱦᱮᱸ ᱚᱲᱟᱜ ᱦᱚᱲ ᱚᱲᱟᱜ ᱦᱚᱲ ᱟᱡ ᱫᱟᱫᱩᱭ ᱦᱚᱦᱚ ᱟᱫᱮᱭᱟ ᱢᱮᱛᱟᱭ ᱠᱟᱱᱟᱭ ᱤᱭᱟᱹ ᱚᱱᱠᱟ ᱱᱚᱝᱠᱟᱧ ᱵᱩᱡ ᱮᱫᱟ ᱟᱫᱚ ᱡᱟᱸᱜᱟ ᱠᱚᱨᱮ ᱪᱷᱟᱯ ᱦᱚᱸ ᱚᱱᱠᱟ ᱫᱚ ᱵᱟᱝ ᱧᱮᱞᱚᱜ ᱠᱟᱱ ᱛᱟᱭᱟ ᱟᱨ ᱠᱤᱪᱷᱩ ᱠᱷᱚᱱ ᱯᱚᱨᱮ ᱟᱡ ᱫᱟᱫᱩ ᱫᱚ ᱢᱮᱱ ᱫᱟ ᱪᱤᱞᱤᱭ ᱜᱮᱨ ᱠᱤᱫᱤᱧ ᱪᱚᱭ ᱢᱮᱱ ᱫᱟ ᱟᱞᱮ ᱚᱲᱟᱜ ᱠᱚᱨᱮ ᱫᱚ ᱚᱱᱠᱟ ᱠᱚᱫᱚ ᱵᱟᱹᱱᱩᱜ ᱠᱚᱣᱟ ᱛᱟᱦᱚᱞᱮ ᱴᱚᱪ ᱴᱚᱪ ᱛᱮ ᱠᱚ ᱧᱟᱢ ᱠᱮᱫᱮᱭᱟ ᱜᱟᱱᱰᱮ ᱵᱤᱧ ᱾ ᱟᱫᱚ ᱵᱩᱡᱽ ᱧᱟᱢ ᱠᱮᱫᱟ ᱜᱟᱸᱰᱮ ᱛᱮᱠᱚ ᱜᱮᱨ ᱠᱮᱫᱮᱭᱟ ᱛᱟᱦᱚᱞᱮ ᱤᱫᱤ ᱠᱮᱫᱮ ᱠᱚ ᱦᱟᱥᱟᱛᱟᱞ ᱠᱚ ᱤᱫᱤᱭ ᱠᱟᱱ ᱛᱟᱦᱮᱸᱱᱟ ᱟᱨ ᱛᱟᱞᱟ ᱨᱟᱥᱛᱟ ᱨᱮᱜᱮ ᱫᱚᱢᱮ ᱚᱱᱟ ᱯᱷᱮᱱᱟ ᱛᱳᱜ ᱮᱱ ᱛᱮ ᱢᱚᱪᱟ ᱠᱷᱚᱡ ᱟᱨ ᱚᱸᱰᱮᱜᱮ ᱤᱭᱟᱹᱭᱱᱟ ᱾ ᱵᱮᱪᱟᱨᱟ ᱟᱴᱷᱨᱚ ᱵᱚᱪᱷᱚᱨ ᱨᱮᱱ ᱜᱤᱫᱽᱨᱟᱹ ᱦᱟᱨᱟ ᱦᱟᱨᱟ ᱜᱚᱫᱚᱜ ᱜᱤᱫᱽᱨᱟᱹ ᱟᱨ ᱜᱟᱱ ᱜᱟᱱᱰᱮ ᱛᱮ ᱜᱮᱨ ᱫᱚ ᱵᱟᱝ ᱵᱩᱡᱩᱜ-ᱟ ᱛᱚ ᱾
ᱵᱟᱝ ᱵᱩᱡ-ᱟ ᱟᱫᱚ ᱫᱚ ᱪᱮᱫ ᱵᱟᱢ ᱵᱩᱡᱽ ᱫᱟᱲᱮᱭᱟᱜ-ᱟ ᱠᱚᱢ ᱵ ᱫᱟᱲᱮᱭᱟᱜ ᱵ ᱫᱟᱲᱮᱭᱟᱜᱼᱟ ᱥᱩᱱᱢᱩᱢᱩᱪ ᱢᱟ ᱜᱮᱨ ᱠᱮᱜ ᱢᱮ ᱜᱮᱨ ᱢᱮᱟᱱᱢ ᱪᱮᱫ ᱞᱮᱠᱟ ᱦᱟᱹᱩ ᱦ ᱥᱩᱱᱩᱢ ᱢᱩᱪ ᱢᱮᱥᱮ
ᱦᱩᱸ ᱦᱩᱸ ᱦᱟᱥᱩ-ᱟ ᱦᱮᱸ ᱥᱩᱱᱩᱢ ᱢᱩᱡ ᱜᱮᱨ ᱫᱚ ᱟᱰᱤ ᱦᱟᱥᱳ-ᱟ᱾
ᱚᱱᱟ
ᱱᱟᱥᱮᱭᱟᱜ ᱨᱚᱲ ᱰᱤᱥᱴᱟᱵᱚᱜ ᱠᱟᱱ ᱛᱟᱢᱟ ᱾
ᱦᱮᱸ ᱱᱤᱭᱟᱹ ᱚᱱᱠᱟ ᱟᱵᱚ ᱚᱱᱟ ᱢᱮᱞᱮᱨᱤᱭᱟᱹ ᱠᱚ ᱴᱮᱥᱴ-ᱟ ᱡᱮ ᱤᱭᱟᱹ ᱛᱮ ᱚᱱᱟ ᱠᱟᱹᱡ ᱨᱮ ᱵᱟᱠᱚ ᱴᱮᱥᱴ-ᱟ᱾ ᱛᱟᱵᱚᱱᱟ ᱚᱱᱟ ᱯᱚᱨ ᱟᱱᱟ ᱯᱚᱨ ᱵᱟᱝ ᱦᱟᱹᱥᱩᱣᱟ ᱠᱤᱱᱛᱩ ᱤᱭᱟᱹ ᱩᱱᱠᱩ ᱡᱟᱦᱟᱸ ᱥᱩᱱᱩᱢ ᱢᱩᱡ ᱜᱮᱨ ᱫᱚ ᱫᱚᱢᱮ -
ᱥᱩᱱᱩᱢ ᱢᱩᱡ ᱜᱮᱨ ᱫᱚ ᱵᱤᱥᱟᱞ ᱦᱟᱹᱥᱩᱣᱟ ᱾
ᱦᱩᱸ
ᱱᱚᱸᱰᱮ ᱦᱟᱸᱜ ᱩᱱᱠᱩ ᱡᱟᱦᱟᱸ ᱞᱟᱦᱟ ᱴᱷᱮᱡ ᱡᱟᱭᱜᱟ ᱵᱟᱝ ᱛᱟᱦᱮᱸ ᱠᱟᱱᱟ ᱚᱸᱰᱮ ᱠᱷᱚᱡ ᱛᱮᱦᱤᱧ ᱠᱚ ᱥᱟᱯᱷᱟ ᱵᱟᱲᱟᱭᱮᱫ ᱛᱟᱦᱮᱱᱟ ᱟᱫᱚ ᱤᱴᱟᱹ ᱡᱟᱹᱱᱤᱡ ᱠᱚ ᱤᱫᱤᱭᱮᱫᱟ ᱾ ᱤᱴᱟᱹ ᱠᱚ ᱟᱬᱜᱳ ᱞᱮᱫᱟ ᱢᱟᱱᱮ ᱢᱤᱫ ᱜᱟᱹᱰᱤ ᱞᱟᱦᱟᱛᱮ ᱟᱫᱚ ᱤᱴᱟᱹ ᱠᱚ ᱤᱫᱤᱭᱮᱫᱟ ᱾
ᱦᱩᱸ ᱴᱷᱤᱠ ᱜᱮ ᱢᱮᱪᱚ ᱤᱭᱟᱹ ᱴᱟᱭᱤᱢᱤᱝ ᱦᱩᱭᱱᱟ ᱵᱩᱡᱫᱟᱢ ᱠᱚᱞ ᱛᱟᱞᱟᱝ
ᱦᱮᱸ
ᱟᱨᱦᱚᱧ ᱠᱚᱞ ᱠᱚᱞ ᱟᱢᱟᱹᱧ?